ᱦᱳᱭ ᱡᱚᱦᱟᱨ,
ᱦᱟᱸ ᱡᱚᱦᱟᱨ ᱜᱮ ᱜᱚᱝᱠᱮ?
ᱦᱳᱭ ᱦᱳᱭ ᱟᱨ ᱨᱚᱲ ᱠᱚ ᱦᱟᱸᱜ ᱱᱟᱯᱟᱭ ᱵᱮᱱ ᱟᱸᱡᱚᱢᱮᱜᱼᱟ ᱯᱟᱞᱮᱱ?
ᱦᱮᱸ ᱜᱚᱝᱠᱮ ᱨᱚᱲ ᱠᱚᱫᱚ ᱱᱟᱯᱟᱭ ᱜᱮᱞᱤᱧ ᱟᱸᱡᱚᱢᱮᱫᱟ᱾
ᱟᱪᱷᱟ, ᱟᱪᱷᱟ᱾
ᱚ,
ᱦᱳᱭ ᱜᱚᱝᱠᱮ ᱚᱱᱮᱞᱤᱧ ᱢᱮᱱᱮᱫ ᱛᱟᱦᱮᱸᱱ ᱫᱚ, ᱚᱱᱮ ᱚᱱᱠᱟ ᱚᱠᱟ ᱞᱮᱠᱟ ᱠᱟᱛᱮ ᱟᱵᱚ-ᱟ ᱱᱚᱣᱟ ᱮᱸ ᱥᱤᱧᱚᱛ ᱫᱤᱥᱚᱢ ᱥᱮ ᱵᱷᱟᱨᱚᱛ ᱫᱤᱥᱚᱢ ᱥᱤᱨᱡᱟᱹᱣ ᱟᱠᱟᱱ ᱛᱟᱵᱚᱱᱟ ᱢᱟᱹᱱᱢᱤ ᱦᱚᱯᱚᱱ ᱚᱠᱟ ᱞᱮᱠᱟ ᱛᱮᱵᱚᱱ ᱦᱮᱸ ᱡᱟᱱᱟᱢᱮᱱᱟ ᱥᱮᱵᱚᱱ ᱥᱤᱨᱡᱟᱹᱣᱱᱟ ᱱᱚᱣᱟ ᱤᱫᱤ ᱠᱟᱛᱮ ᱠᱟᱹᱴᱤᱡ ᱟᱹᱵᱤᱱ ᱵᱟᱲᱟᱭ ᱠᱷᱟᱱ ᱦᱟᱸ ᱞᱟᱹᱭ ᱥᱚᱫᱚᱨ ᱟᱹᱞᱤᱧ ᱵᱮᱱ?
ᱦᱳᱭ ᱦᱳᱭ ᱦᱳᱭ ᱯᱳᱭᱞᱳ ᱛᱮᱫᱚ ᱱᱚᱣᱟ ᱫᱷᱟᱹᱨᱛᱤ ᱯᱩᱨᱤ ᱫᱚ ᱪᱮᱴᱷᱟᱹᱱᱤ ᱜᱮ ᱛᱟᱦᱮᱸ ᱠᱟᱱᱟ ᱫᱟᱜ ᱠᱚ ᱫᱚ ᱵᱟᱝ ᱛᱟᱦᱮᱸ ᱠᱟᱱᱟ᱾
ᱟᱪᱷᱟ ᱟᱪᱷᱟ᱾
ᱟᱨ ᱴᱷᱟᱹᱠᱩᱨ ᱠᱚ ᱢᱚᱱᱮ ᱠᱮᱫᱟ ᱠᱚ ᱡᱮ ᱟᱵᱚ ᱫᱮᱵᱟ ᱥᱮᱵᱟ ᱞᱟᱹᱜᱤᱫᱼᱼ ᱢᱤ ᱥᱤᱨᱡᱚᱱ ᱦᱳᱭᱳᱜᱼᱟ ᱮᱱᱮᱡ ᱥᱮᱨᱮᱧ ᱟᱠᱚ, ᱦᱩᱸ᱾
ᱦᱩᱸ,
ᱟᱫᱚ ᱚᱱᱟ ᱞᱮᱠᱟᱛᱮ ᱴᱷᱟᱹᱠᱩᱨ ᱮᱸ ᱵᱟᱨᱭᱟ ᱦᱟᱥᱟ ᱨᱮᱱ ᱢᱟᱹᱱᱢᱤᱭ ᱵᱮᱱᱟᱣ ᱞᱮᱫ ᱠᱤᱱᱟ᱾
ᱟᱪᱷᱟ ᱟᱪᱷᱟ᱾
ᱟᱫᱚ ᱢᱟᱹᱱᱢᱤ ᱵᱮᱱᱟᱣ ᱞᱮᱫ ᱠᱤᱱ ᱠᱷᱟᱱᱮ ᱟᱫᱚ ᱫᱟᱜ ᱨᱮᱱᱟᱜ ᱟᱹᱰᱤ ᱞᱟᱹᱠᱛᱤ ᱢᱟᱹᱱᱢᱤᱭᱟᱜ ᱫᱚ ᱟᱫᱚ ᱚᱱᱟᱛᱮ ᱦᱟᱹᱛᱤ ᱟᱹᱜᱩ ᱠᱟ ᱛᱮ ᱢᱤᱫᱴᱤᱡ ᱰᱟᱝ ᱮ ᱞᱮᱵᱮᱫ ᱦᱚᱪᱚ ᱞᱮᱫᱮᱭᱟ ᱦᱟᱹᱛᱤ᱾
ᱟᱪᱷᱟ ᱟᱪᱷᱟ᱾
ᱟᱫᱚ ᱡᱚᱠᱷᱚᱱ ᱜᱮ ᱱᱚᱣᱟ ᱫᱟᱜ ᱮᱸ ᱱᱚᱣᱟ ᱵᱷᱩᱨᱠᱟᱹᱣ ᱩᱰᱩᱝ ᱱᱟ ᱱᱚᱣᱟ ᱫᱟᱜ ᱛᱮ ᱱᱩᱠᱤᱱ ᱦᱟᱥᱟ ᱨᱮᱱ ᱢᱟᱹᱱᱢᱤ ᱡᱟᱦᱟᱸᱭ ᱴᱷᱟᱹᱠᱩᱨᱮ ᱵᱮᱱᱟᱣ ᱞᱮᱫ ᱠᱤᱱᱟ᱾ ᱩᱱᱠᱤᱱ ᱫᱚ ᱱᱟᱜ ᱠᱤᱱ ᱟᱹᱛᱩ ᱪᱟᱞᱟᱣ ᱞᱮᱱᱟ᱾
ᱟᱪᱪᱷᱟ ᱟᱪᱪᱷᱟ᱾
ᱵᱟᱦᱚᱨᱮ ᱫᱤᱥᱚᱢ᱾
ᱟᱪᱪᱷᱟ ᱟᱪᱪᱷᱟ᱾
ᱛᱚ ᱛᱩᱝᱠᱷᱤ ᱛᱚᱞᱟᱥ ᱠᱟᱛᱮᱫ ᱦᱚᱸ ᱵᱟᱭ ᱧᱟᱢ ᱞᱮᱫ ᱠᱤᱱ ᱛᱮ ᱟᱨᱚ ᱵᱟᱨᱭᱟ ᱟᱭᱟᱜ ᱦᱟᱸᱥᱞᱤ ᱦᱟᱸᱥᱼᱦᱟᱸᱥᱞᱤᱵᱚᱱ ᱵᱮᱱᱟᱣ ᱠᱮᱫ ᱠᱤᱱᱟᱹ ᱵᱟᱨᱭᱟ᱾ ᱦᱚᱻᱦᱚᱴᱚᱜ ᱡᱟᱝ ᱛᱮ᱾
ᱦᱩᱸ᱾
ᱢᱟᱭᱞᱟᱹ ᱛᱮ ᱵᱮᱱᱟ ᱟᱫᱚ ᱩᱱᱠᱤᱱ ᱟᱫᱚ ᱡᱤᱣᱤ ᱚᱝ ᱟᱜ ᱠᱤᱱᱟᱭ᱾
ᱦᱳᱭ᱾
ᱟᱫᱚ ᱡᱤᱣᱤ ᱚᱝᱟᱜ ᱠᱤᱱ ᱠᱷᱟᱱ ᱱᱩᱠᱤᱱ ᱫᱚ ᱱᱚᱣᱟ ᱥᱮᱨᱢᱵᱟ ᱨᱮᱜᱮ ᱠᱤᱱ ᱩᱰᱟᱹᱣ ᱵᱟᱲᱟᱜ ᱠᱟᱱ ᱛᱟᱦᱮᱸᱫ᱾
ᱦᱳᱭ ᱦᱳᱭ᱾
ᱚᱱᱟ ᱱᱚᱣᱟ ᱡᱚᱞᱟᱯᱩᱨᱤ ᱨᱮ ᱟᱫᱚ ᱟᱯ ᱛᱮᱱᱟᱜ ᱫᱚ ᱟᱫᱚ ᱪᱮᱫ ᱦᱚᱸ ᱵᱟᱝ ᱛᱟᱦᱮᱸ ᱠᱟᱱ ᱛᱮ ᱟᱫᱚ ᱠᱤᱱ ᱫᱚ ᱮᱸᱜ ᱱᱚᱣᱟ ᱯᱚᱨᱟᱭᱱᱤ ᱥᱟᱠᱟᱢ ᱨᱮᱠᱤᱱ ᱵᱤᱞᱤ ᱞᱮᱫᱟ᱾
ᱟᱪᱪᱷᱟ ᱟᱪᱪᱷᱟ᱾
ᱟᱫᱚ ᱚᱸᱰᱮ ᱠᱷᱚᱱᱜᱮ ᱵᱟᱨᱭᱟ ᱢᱟᱹᱱᱢᱤ ᱫᱚ ᱠᱤᱱ ᱦᱩᱭ ᱞᱮᱱᱟ ᱡᱟᱦᱟᱸᱭ ᱫᱚ ᱦᱩᱭᱩᱜ ᱠᱟᱱᱟ ᱠᱤᱱ ᱯᱤᱞᱪᱩ ᱦᱟᱲᱟᱢ ᱟᱨ ᱯᱤᱞᱪᱩ ᱵᱩᱲᱦᱤ᱾
ᱦᱳᱭ ᱦᱳᱭ᱾
ᱚ ᱩᱱᱠᱤᱱ ᱠᱤᱱ ᱦᱩᱭᱮᱱ ᱠᱷᱟᱱ ᱟᱫᱚ ᱫᱷᱟᱹᱨᱛᱤ ᱛᱚ ᱜᱚᱴᱟᱜᱮ ᱡᱚᱞᱟᱯᱩᱨᱤ ᱛᱟᱦᱮᱸ ᱠᱟᱱᱟ᱾ ᱟᱫᱚ ᱴᱷᱟᱹᱠᱨᱤ ᱢᱚᱱᱮ ᱦᱚ ᱠᱮᱫᱟ ᱡᱮ ᱫᱷᱟᱹᱨᱛᱤ ᱵᱮᱱᱟᱣ ᱨᱮᱱᱟᱜ᱾
ᱦᱳᱭ᱾
ᱟᱫᱚ ᱤᱱᱟᱹ ᱠᱷᱟᱱ ᱜᱮ ᱟᱫᱚ ᱵᱤᱧ ᱢᱤᱫᱴᱮᱱ ᱮ ᱟᱹᱜᱩ ᱠᱮᱫᱮᱭᱟ ᱡᱟᱦᱟᱸᱭᱟᱜ ᱧᱩᱛᱩᱢ ᱫᱚ ᱟᱹᱞᱤᱧ ᱵᱟᱹᱞᱤᱧ ᱩᱭᱦᱟᱹᱨ ᱫᱟᱲᱮᱭᱟᱜ ᱠᱟᱱᱟ ᱱᱤᱛᱚᱜ᱾
ᱦᱩᱸ ᱦᱩᱸ᱾
ᱟᱫᱚ ᱵᱤᱧ ᱮ ᱯᱤᱴᱤ ᱚᱪᱚ ᱠᱮᱫᱮ ᱛᱮ ᱞᱚᱴᱟ ᱫᱚᱦᱚ ᱠᱟᱛᱮᱜ ᱚᱱᱟ ᱪᱮᱛᱟᱱ ᱨᱮ ᱥᱚᱱᱟ ᱛᱷᱟᱹᱨᱤ ᱫᱚᱦᱚ ᱠᱮᱫᱟᱭ᱾
ᱦᱳᱭ᱾
ᱤᱱᱟᱹ ᱠᱷᱟᱱ ᱜᱮ ᱟᱫᱚ ᱮᱜ ᱦᱟᱥᱟ ᱨᱟᱠᱟᱵ ᱞᱟᱹᱜᱤᱫ ᱟᱭᱢᱟ ᱜᱟᱱ ᱡᱤᱭᱟᱹᱞᱤ ᱠᱚᱭ ᱟᱹᱜᱩ ᱠᱮᱫ ᱠᱚᱣᱟ᱾
ᱦᱳᱭ ᱦᱳᱭ ᱦᱳᱭ᱾
ᱠᱷᱟᱱ ᱵᱟᱝᱠᱚ ᱨᱟᱠᱟᱵ ᱫᱟᱲᱮᱭᱟᱜ ᱛᱮ᱾ ᱟᱨ ᱩᱱᱤ ᱪᱮᱫ ᱞᱮᱠᱟ ᱛᱮ ᱞᱮᱸᱰᱮᱛ ᱮ ᱟᱹᱜᱩ ᱠᱮᱫᱮᱭᱟ᱾
ᱟᱪᱪᱷᱟ ᱟᱪᱪᱷᱟ᱾
ᱟᱫᱚ ᱞᱮᱸᱰᱮᱫ ᱮ ᱟᱹᱜᱩ ᱠᱮᱫᱮ ᱠᱷᱟᱱ ᱮᱱᱠᱷᱟᱱ ᱞᱮᱸᱰᱮᱫ ᱫᱚ ᱱᱚᱣᱟ ᱫᱚ ᱦᱟᱥᱟ ᱫᱚᱭ ᱨᱟᱠᱟᱵ ᱫᱟᱲᱮᱭᱟᱜ ᱛᱟᱦᱮᱸᱫ᱾
ᱟᱪᱪᱷᱟ ᱟᱪᱪᱷᱟ᱾
ᱟᱫᱚ ᱤᱱᱠᱟᱹ ᱛᱮᱜᱮ ᱫᱷᱟᱹᱨᱛᱤ ᱯᱩᱨᱤ ᱫᱚ ᱥᱤᱨᱡᱟᱹᱣᱮᱱ ᱛᱟᱵᱚᱱᱟ᱾
ᱦᱳᱭ ᱦᱳᱭ ᱦᱮᱸ ᱟᱫᱚ ᱦᱟᱸᱜ ᱟᱹᱞᱤᱧ ᱠᱟᱹᱴᱤᱡ ᱟᱹᱞᱤᱧ ᱠᱟᱹᱴᱤᱡ ᱦᱟᱸᱜ ᱞᱤᱧ ᱞᱟᱹᱭ ᱞᱮᱜᱮ ᱟᱹᱞᱤᱧ ᱡᱟᱦᱟᱸ ᱛᱤᱱᱟᱹᱜ ᱞᱤᱧ ᱟᱸᱡᱚᱢ ᱟᱠᱟᱫᱟ ᱦᱟᱸᱜ ᱮᱻ ᱱᱟ ᱢᱟ ᱦᱟᱯᱲᱟᱢ ᱠᱚᱴᱷᱮᱱ᱾ ᱢᱟᱱᱮ ᱢᱚᱪᱟ ᱢᱚᱪᱟ ᱛᱮᱜᱮ ᱟᱹᱞᱤᱧ ᱦᱚᱞᱤᱧ ᱟᱸᱡᱚᱢ ᱟᱠᱟᱜᱼᱟ ᱦᱟᱸᱜ, ᱟᱫᱚ ᱵᱟᱹᱞᱤᱧ ᱵᱟᱲᱟᱭᱟ ᱥᱟᱹᱨᱤ ᱥᱮ ᱱᱟᱥᱮ᱾ ᱡᱮ ᱱᱚᱝᱠᱟ ᱛᱟᱦᱮᱸ ᱠᱟᱱᱟ ᱪᱮᱫ᱾ ᱟᱫᱚ ᱛᱟᱦᱟᱞᱮ ᱦᱟᱸᱜ, ᱟᱞᱮ ᱴᱷᱮᱱ ᱱᱚᱣᱟ ᱡᱟᱦᱟ, ᱸ ᱦᱟᱸᱜ ᱠᱟᱨᱟᱢ ᱵᱚᱸᱜᱟ ᱥᱮᱴᱮᱨᱚᱜ ᱫᱚ, ᱟᱫᱚ ᱦᱟᱸᱜ ᱱᱚᱜᱼᱚᱱᱟ ᱠᱟᱨᱟᱢ ᱵᱚᱸᱜᱟ, ᱛᱚ, ᱡᱮᱫᱤᱱ ᱫᱚ ᱦᱟᱸᱜ ᱟᱞᱮ ᱞᱮ, ᱦᱻᱟᱜ ᱵᱤᱱᱛᱤᱭᱮᱜᱼᱟ᱾ ᱵᱤᱱᱛᱤ ᱵᱟᱠᱷᱮᱬ ᱡᱮᱫᱤᱱ ᱦᱩᱭᱩᱜᱼᱟ ᱟᱫᱚ ᱮᱱᱦᱤᱞᱳᱜ ᱦᱟᱸᱜ ᱱᱚᱣᱟ ᱟᱵᱚᱣᱟᱜ ᱥᱤᱧᱚᱛ ᱫᱤᱥᱚᱢ ᱚᱠᱟ ᱞᱮᱠᱟ ᱠᱟᱛᱮᱜ ᱥᱤᱨᱡᱟᱹᱣ ᱞᱮᱱ ᱫᱚ᱾ ᱚᱱᱮ ᱚᱱᱟ ᱦᱟᱸᱜ ᱤᱫᱤ ᱠᱟᱛᱮᱫ ᱵᱤᱱᱛᱤ ᱵᱟᱸᱠᱷᱮᱬ ᱦᱩᱭᱩᱜᱼᱟ ᱟᱨ ᱪᱮᱫ ᱟᱫᱚ ᱛᱟᱦᱟᱮ ᱚᱱᱠᱟ ᱜᱮ ᱟᱹᱞᱤᱧ ᱦᱚᱸ ᱦᱮᱸᱻ ᱠᱟᱨᱟᱢᱻ ᱵᱚᱸᱜᱟ ᱦᱤᱞᱚᱜ ᱱᱚᱝᱠᱟ ᱡᱮᱫᱤᱱ ᱵᱤᱱᱛᱤ ᱵᱟᱸᱠᱷᱮᱬ ᱦᱩᱭᱩᱜ ᱠᱟᱱᱟ ᱮᱱᱦᱤᱞᱳᱜ ᱫᱚ ᱟᱸᱡᱚᱢ ᱞᱤᱧ ᱪᱟᱞᱟᱣ ᱠᱟᱱᱟ ᱟᱫᱚ ᱚᱸᱰᱮ ᱦᱟᱸᱜ ᱱᱚᱝᱠᱟ ᱞᱮ ᱞᱤᱧ ᱟᱸᱡᱚᱢ ᱠᱮᱫᱟ ᱡᱮ, ᱯᱩᱭᱞᱳ ᱛᱮᱫᱚ ᱦᱟᱸᱜ ᱟᱵᱚ ᱱᱚᱣᱟ, ᱱᱚᱝᱠᱟ, ᱟᱻᱨ ᱜᱟᱰᱟᱼᱢᱩᱰᱩ, ᱫᱷᱤᱨᱤ ᱫᱟᱨᱮ, ᱱᱟᱹᱲᱤ, ᱵᱤᱨ ᱵᱩᱨᱩ ᱱᱚᱣᱟ ᱠᱚᱫᱚ ᱦᱟᱸᱜ ᱵᱟᱝ ᱛᱟᱦᱮᱸ ᱠᱟᱱᱟ ᱟᱨ ᱪᱮᱫ᱾ ᱩᱱ ᱥᱚᱢᱚᱭ ᱫᱚ ᱦᱟᱸᱜ, ᱜᱚᱴᱟ ᱯᱟᱲᱟ ᱜᱮ, ᱢᱟᱱᱮ ᱡᱚᱞᱚ ᱠᱟᱨ ᱜᱮ ᱛᱟᱦᱮᱸ ᱠᱟᱱᱟ ᱮᱠᱫᱚᱢ ᱫᱟᱜ ᱜᱮ ᱛᱟᱦᱮᱸ ᱠᱟᱱᱟ ᱟᱨ ᱪᱮᱫ᱾
ᱦᱚᱭ ᱦᱚᱭ ᱦᱚᱭ᱾
ᱱᱚᱣᱟ ᱢᱟ ᱜᱚᱴᱟ ᱯᱟᱲᱟ ᱜᱮᱢᱟ ᱫᱟᱜ ᱛᱟᱦᱮᱸ ᱠᱟᱱ ᱟᱫᱚ ᱚᱱᱠᱟᱱ ᱚᱠᱛᱚ ᱨᱮᱜᱮ ᱢᱮᱫ ᱴᱟᱝ ᱛᱚᱲᱮ ᱥᱩᱛᱟᱹᱢ, ᱛᱟᱦᱮᱸ ᱠᱟᱱᱟ᱾ ᱟᱫᱚ ᱚᱱᱟ ᱛᱚᱲᱮ ᱥᱩᱛᱟᱹᱢ ᱛᱮᱜᱮ, ᱩᱱᱠᱩ ᱡᱟᱦᱟᱸᱭ, ᱫᱮᱵᱽ ᱫᱮᱵᱟᱜᱩᱱ ᱠᱚ᱾
ᱦᱚᱭ ᱦᱚᱭ᱾
ᱴᱷᱟᱹᱠᱩᱨ ᱴᱷᱟᱹᱠᱨᱟᱹᱱ ᱠᱚ, ᱥᱤᱡᱟᱹᱱᱤᱭᱟᱹ ᱠᱚ, ᱥᱤᱨᱡᱚᱱᱤᱭᱟᱹ ᱟᱨᱚ ᱚᱱᱠᱟᱱ ᱟᱸᱻ ᱟᱭᱢᱟ ᱫᱮᱵᱽ ᱫᱮᱵᱟᱜᱩᱱ ᱠᱚᱠᱚ ᱛᱟᱦᱮᱸ ᱠᱟᱱᱟ ᱱᱩᱠᱩ᱾ ᱚᱱᱟ ᱛᱚᱲᱮ ᱥᱩᱛᱟᱹᱢ ᱛᱮᱠᱚ ᱟᱬᱜᱚ ᱨᱟᱠᱟᱵ ᱠᱟᱱ ᱛᱟᱦᱮᱸᱱᱟ ᱱᱚᱣᱟ, ᱢᱚᱧᱪᱚᱯᱩᱨᱤ ᱛᱮ᱾
ᱦᱚᱭ ᱦᱚᱭ ᱦᱚᱭ ᱦᱚᱭ᱾
ᱛᱟᱞᱦᱮ ᱚᱱᱠᱟᱱ ᱚᱠᱛᱚ ᱨᱮ, ᱩᱱᱠᱤᱱ ᱴᱷᱟᱹᱠᱩᱨ ᱟᱨ ᱴᱷᱟᱹᱠᱨᱟᱹᱱ ᱫᱚ, ᱠᱤᱱ ᱛᱩᱯᱩᱱ ᱠᱟᱱ ᱛᱟᱦᱮᱱᱟ, ᱟᱫᱚ ᱡᱚᱠᱷᱚᱱ ᱠᱤᱱ ᱛᱩᱯᱩᱱ ᱠᱟᱱ ᱛᱟᱦᱮᱸᱱᱟ ᱛᱩᱯᱩᱱ ᱠᱟᱱᱟ ᱛᱟᱦᱚᱞᱮ᱾ ᱴᱷᱟᱹᱠᱩᱨ ᱫᱚ ᱦᱟᱸᱜ ᱟᱭᱟᱜ ᱚᱱᱟ ᱡᱟᱦᱟᱸ ᱦᱟᱸᱥᱞᱤ ᱡᱟᱝ ᱨᱮᱱᱟᱜ᱾ ᱱᱚᱣᱟ ᱦᱚᱴᱚᱜ ᱴᱷᱮᱱ ᱦᱟᱺᱥᱞᱤ ᱡᱟᱝ ᱡᱟᱦᱟᱸ ᱚᱱᱟ ᱦᱟᱺᱥᱞᱤ ᱡᱟᱝ ᱱᱟ ᱢᱟᱹᱭᱞᱟᱹ, ᱤᱥᱠᱤᱨ ᱚᱰᱚᱠ ᱠᱟᱛᱮᱫ ᱦᱟᱸᱜ, ᱚᱱᱟ ᱢᱟᱹᱭᱞᱟᱹ ᱛᱮ, ᱵᱟᱨᱭᱟ ᱦᱟᱸᱜ, ᱪᱮᱬᱮᱭ, ᱛᱮᱭᱟᱨ ᱞᱮᱫ ᱠᱤᱱᱟᱹ᱾
ᱦᱚᱭ ᱦᱚᱭ᱾
ᱟᱫᱚ, ᱚᱱᱟ ᱡᱚᱠᱷᱚᱱ ᱜᱮ ᱦᱟᱸᱜ ᱚᱱᱟ ᱪᱮᱬᱮᱭ, ᱛᱮᱭᱟᱨ ᱠᱮᱫ ᱠᱤᱱᱟᱹ ᱩᱱᱠᱤᱱ ᱪᱮᱬᱮ ᱟᱫᱚ ᱩᱱᱠᱤᱱ ᱪᱮᱬᱮ ᱢᱟ ᱦᱟᱸᱜ ᱟᱸᱻ ᱴᱷᱟᱹᱠᱨᱟᱹᱱ ᱫᱚᱭ ᱧᱮᱞ ᱠᱮᱫ ᱠᱤᱱᱟᱹ, ᱟᱫᱚ ᱩᱱᱠᱤᱱ ᱪᱮᱬᱮ ᱧᱮᱞ ᱠᱟᱛᱮᱫ ᱩᱱᱠᱤᱱ ᱫᱚ ᱦᱟᱸᱜ, ᱦᱟᱹᱱᱤ ᱥᱤᱨᱡᱚᱱᱤᱭᱟᱹ ᱴᱷᱮᱱᱮ ᱤᱫᱤ ᱠᱮᱫ ᱠᱤᱱᱟᱹ ᱛᱟᱨᱯᱚᱨ ᱦᱟᱸᱜ ᱥᱤᱨᱡᱚᱱᱤᱭᱟᱹ ᱴᱷᱮᱱ ᱡᱚᱠᱷᱚᱱᱮ ᱤᱫᱤ ᱠᱮᱫ ᱠᱤᱱᱟᱹ ᱟᱫᱚ ᱩᱱᱠᱤᱱ ᱢᱟ ᱦᱟᱸᱜ, ᱡᱤᱣᱤ ᱢᱟ ᱵᱟᱹᱱᱩᱜ ᱛᱟᱹᱠᱤᱱ᱾ ᱮᱱᱠᱷᱟᱱ ᱟᱫᱚ ᱚᱱᱮ ᱴᱷᱟᱹᱠᱨᱮᱱᱮ ᱢᱮᱛᱟᱭ ᱠᱟᱱᱟ ᱥᱤᱨᱡᱚᱱᱤᱭᱟᱹ ᱡᱮ ᱱᱩᱝᱠᱤᱱᱟᱜ ᱢᱟ ᱡᱤᱣᱤ ᱟᱸᱻ ᱫᱚᱨᱠᱟᱨᱚᱜᱼᱟ ᱡᱤᱣᱤ ᱮᱢᱟᱣᱟᱠᱤᱱ ᱦᱩᱭᱩᱜᱼᱟ ᱟᱫᱚ ᱛᱟᱦᱚᱞᱮ ᱤᱱᱟᱹ ᱛᱚ ᱩᱱᱤ ᱥᱤᱨᱡᱚᱱᱤᱭᱟᱹ ᱫᱚ ᱩᱱᱠᱤᱱ ᱫᱚ ᱦᱟᱸᱜ ᱚᱝ ᱠᱟᱛᱮᱫ ᱡᱤᱣᱤ ᱫᱚᱭ ᱮᱢᱟᱣᱟᱫ ᱠᱤᱱᱟᱹ᱾ ᱟᱫᱚ ᱡᱤᱣᱤ ᱮᱢᱟᱫ ᱠᱤᱱ ᱠᱷᱟᱱ ᱜᱮ ᱦᱟᱸᱜ ᱩᱱᱠᱤᱱ ᱫᱚ ᱦᱟᱸᱜ, ᱟᱫᱚ ᱱᱚᱣᱟ ᱜᱚᱴᱟ ᱥᱮᱨᱢᱟ ᱠᱤᱱ ᱩᱰᱟᱹᱣ ᱵᱟᱲᱟᱭᱟ ᱦᱟᱸᱜ, ᱩᱰᱟᱹᱣ ᱵᱟᱲᱟᱭᱟ ᱠᱤᱱ ᱩᱰᱟᱹᱣ ᱵᱟᱲᱟᱭᱟ ᱠᱤᱱ ᱟᱫᱚ ᱦᱟᱸᱜ ᱩᱱ ᱚᱠᱼᱼ ᱩᱱ ᱢᱟ ᱱᱚᱣᱟ ᱫᱟᱨᱮ ᱱᱟᱲᱤ ᱠᱚᱦᱟᱜ ᱵᱤᱨ ᱵᱩᱨᱩ ᱵᱟᱝ ᱛᱟᱦᱮᱸ ᱠᱟᱱᱟ, ᱟᱫᱚ ᱛᱟᱦᱚᱞᱮ ᱚᱠᱟ ᱨᱮᱠᱤᱱ ᱟᱵᱚᱜ-ᱟ? ᱟᱵᱚᱣᱟᱜ ᱦᱟᱸᱜ ᱡᱟᱭᱜᱟ ᱵᱟᱠᱤᱱ ᱧᱟᱢ ᱮᱫᱟ ᱥᱟᱨᱟ ᱜᱷᱟᱹᱲᱤᱡ ᱩᱰᱟᱹ ᱩᱰᱟᱹᱣ ᱛᱮ, ᱦᱟᱱᱛᱮ ᱱᱟᱛᱮ ᱩᱰᱟᱹᱣ ᱩᱰᱟᱹᱣ ᱛᱤᱠᱤᱱ ᱞᱟᱸᱜᱟᱜ ᱠᱟᱱᱟ ᱦᱟᱹᱜ,
ᱦᱳᱭ ᱦᱳᱭ ᱦᱳᱭ,
ᱟᱨ ᱫᱚᱢᱮ ᱠᱤᱱ ᱨᱟᱜ ᱵᱟᱲᱟᱭᱮᱜ-ᱟ, ᱟᱫᱚ ᱛᱟᱦᱚᱞᱮ ᱩᱱᱠᱤᱱᱟᱜ ᱚᱱᱟ ᱨᱟᱜ ᱨᱚᱫᱷᱚᱱ ᱟᱸᱡᱚᱢ ᱠᱟ ᱛᱮᱫ ᱥᱤᱨᱡᱚᱱᱤᱭᱟᱹ ᱫᱚ ᱪᱤᱱᱛᱟᱹ ᱵᱷᱟᱵᱽᱱᱟ ᱠᱮᱫᱟ, ᱡᱮ ᱛᱟᱦᱚᱞᱮ ᱱᱚᱣᱟ ᱫᱷᱟᱹᱨᱛᱤ ᱯᱩᱨᱤ ᱥᱤᱨᱡᱟᱹᱣ ᱦᱩᱭᱩᱜ-ᱟ ᱾
ᱦᱳᱭ ᱦᱳᱭ,
ᱟᱫᱚ ᱛᱟᱦᱚᱞᱮ ᱚᱱᱠᱟᱱ ᱚᱠᱛᱚ ᱨᱮ ᱦᱚᱸ ᱚᱱᱠᱟᱜᱮ ᱢᱤᱫᱴᱟᱱ ᱦᱟᱸᱜ ᱚᱱᱟ ᱛᱚᱸᱲᱮ ᱥᱩᱛᱟᱹᱢ ᱛᱮ, ᱠᱟᱯᱤᱞ ᱜᱟᱹᱭ ᱦᱟᱸᱜ ᱚᱱᱟ ᱫᱟᱜ ᱧᱩᱭ ᱟᱬᱜᱚ ᱟᱠᱟᱱᱟ᱾
ᱦᱳᱭ ᱦᱳᱭ,
ᱟᱫᱚ ᱫᱟᱜ ᱧᱩ ᱡᱚᱠᱷᱚᱱᱮ ᱟᱬᱜᱚ ᱟᱠᱟᱱᱟ ᱩᱱᱤ ᱠᱟᱯᱤᱞ ᱜᱟᱹᱭ ᱩᱱ ᱥᱩᱢᱟᱹᱭ ᱫᱚ ᱚᱱᱟ, ᱡᱟᱦᱟᱸ ᱟᱭᱟᱜ ᱢᱚᱪᱟ ᱯᱟᱹᱜᱩᱨᱮᱫ ᱛᱟᱦᱮᱱ ᱫᱚ ᱚᱱᱟ ᱯᱟᱹᱜᱩᱨ ᱠᱷᱚᱱᱟᱜ ᱜᱮ, ᱟᱭᱟᱜ ᱢᱚᱪᱟ ᱠᱷᱚᱱᱟᱜ ᱯᱷᱚᱛᱚ ᱫᱚ ᱚᱱᱟ ᱫᱟᱜ ᱨᱮ ᱚᱰᱳᱠ ᱠᱟᱛᱮ ᱪᱟᱯᱮᱭᱮᱱᱟ ᱾
ᱦᱚᱭ ᱦᱚᱭ ᱦᱚᱭ,
ᱪᱟᱯᱮᱭᱮᱱ ᱠᱷᱟᱱ ᱚᱱᱟ ᱯᱷᱚᱛᱳ ᱨᱮ ᱫᱚ, ᱠᱤᱪᱷᱩ ᱫᱤᱱ ᱯᱚᱨᱮ ᱚᱱᱠᱟ ᱥᱤᱨᱚᱢ ᱫᱟᱸᱫᱷᱤ ᱫᱟᱸᱫᱷᱤᱭᱮᱱᱟ ᱟᱫᱚ, ᱥᱤᱨᱚᱢ ᱫᱟᱸᱫᱷᱤ ᱫᱟᱸᱫᱷᱤᱭᱮᱱ ᱠᱷᱟᱱ ᱫᱚ, ᱟᱫᱚ ᱚᱸᱰᱮ ᱜᱮ ᱦᱟᱸᱜ ᱚᱱᱟ ᱥᱤᱨᱚᱢ ᱫᱟᱸᱫᱷᱤ ᱫᱚ ᱫᱟᱸᱫᱷᱤᱨᱮ, ᱩᱱᱠᱤᱱ ᱡᱟᱦᱟᱸᱭ ᱦᱟᱸᱥ-ᱦᱟᱸᱥᱞᱤ ᱪᱮᱸᱬᱮ ᱠᱤᱱ ᱛᱟᱦᱮ ᱠᱟᱱ ᱫᱚ, ᱩᱱᱠᱤᱱ ᱫᱚ ᱦᱟᱸᱜ ᱚᱱᱟ ᱥᱤᱨᱡᱚᱱᱤᱭᱟᱹ ᱫᱚ ᱡᱟᱦᱟᱸ ᱴᱷᱟᱹᱠᱩᱨ ᱫᱚ ᱦᱟᱸᱜ ᱟᱭᱟᱜ ᱚᱱᱟ ᱦᱟᱸᱥ ᱦᱟᱸᱥᱞᱤ ᱨᱮᱱᱟᱜ, ᱢᱟᱹᱭᱞᱟᱹ ᱛᱮᱭ ᱵᱮᱱᱟᱣ ᱞᱮᱫ ᱠᱤᱱ ᱫᱚ ᱚᱱᱟ ᱦᱚᱛᱮᱡ ᱛᱮ ᱩᱱᱤ ᱫᱚ ᱦᱟᱸᱥ ᱦᱟᱸᱥᱞᱤ ᱪᱮᱸᱬᱮ ᱧᱩᱛᱩᱢᱟᱫ ᱠᱤᱱ ᱛᱟᱦᱮᱱᱟ ᱾ ᱟᱫᱚ ᱦᱳᱭ ᱩᱱ ᱠᱤᱱ ᱦᱟᱸᱥ-ᱦᱟᱸᱥᱞᱤ ᱪᱮᱸᱬᱮ ᱫᱚ ᱦᱟᱸᱜ ᱚᱱᱟ ᱥᱤᱨᱚᱢ ᱫᱟᱸᱫᱷᱮ ᱨᱮ ᱠᱤᱱ, ᱚᱱᱠᱟ ᱜᱮᱠᱤᱱ ᱜᱚᱴᱟᱣ ᱯᱟᱲᱟ ᱠᱤᱱ ᱩᱰᱟᱹᱣ ᱵᱟᱲᱟ ᱟᱨᱚ ᱦᱮᱡ ᱠᱟᱛᱮ ᱚᱸᱰᱮ ᱠᱤᱱ ᱟᱵᱚᱜ-ᱟ ᱾ ᱟᱫᱚ ᱛᱟᱦᱚᱞᱮ ᱤᱱᱟᱹ ᱯᱚᱨᱮ ᱫᱚ ᱩᱱ ᱠᱤᱱ ᱢᱟ ᱚᱸᱰᱮ ᱠᱤᱱ ᱟᱵᱚᱜ-ᱟ, ᱟᱨ ᱠᱤᱪᱷᱩ ᱫᱤᱱ ᱯᱚᱨᱮ ᱜᱮ ᱦᱟᱸᱜ ᱧᱮᱞ ᱧᱟᱢᱮᱱᱟ ᱚᱸᱰᱮ ᱫᱚ ᱩᱱᱠᱤᱱ, ᱦᱟᱸᱜ ᱵᱟᱨᱭᱟ ᱠᱤᱱ ᱵᱮᱞᱮ ᱠᱟᱫᱟ᱾
ᱦᱳᱭ ᱦᱳᱭ,
ᱟᱫᱚ ᱚᱱᱟ ᱵᱤᱞᱤ ᱠᱷᱚᱱ ᱜᱮ ᱦᱟᱸᱜ ᱚᱱᱠᱟ ᱜᱮ ᱠᱤᱪᱷᱩ ᱫᱤᱱ, ᱦᱚᱵᱚᱨ ᱠᱟᱛᱮᱫ ᱫᱚ ᱦᱟᱸᱜ ᱵᱟᱨᱭᱟ ᱢᱟᱹᱱᱢᱤ ᱦᱚᱯᱚᱱ ᱠᱤᱱ ᱡᱟᱱᱟᱢᱮᱱᱟ ᱾
ᱦᱳᱭ ᱦᱳᱭ ᱦᱳᱭ,
ᱢᱤᱫ ᱠᱚᱲᱟ ᱟᱨ ᱢᱤᱫ ᱠᱩᱲᱤ,
ᱦᱳᱭ ᱦᱳᱭ,
ᱟᱫᱚ ᱢᱟᱹᱱᱢᱤ ᱦᱚᱯᱚᱱ ᱠᱤᱱ ᱡᱟᱱᱟᱢ ᱮᱱ ᱠᱷᱟᱱ ᱫᱚ ᱦᱟᱸᱜ, ᱛᱟᱦᱚᱞᱮ ᱩᱱ ᱠᱤᱱ, ᱩᱱ ᱢᱟᱦᱟᱸᱜ ᱱᱤᱛᱯᱜ ᱫᱚ ᱡᱚᱢ ᱧᱩ ᱞᱟᱹᱠᱛᱤᱜ-ᱟ, ᱡᱚᱢ-ᱧᱩ ᱫᱚ ᱚᱠᱟ ᱨᱮᱠᱤᱱ ᱧᱟᱢᱟ ᱦᱟᱸᱜ-ᱟ, ᱨᱮᱸᱜᱮᱡ ᱛᱮ ᱦᱟᱸᱜ ᱛᱚ ᱟᱨ ᱵᱟᱠᱤᱱ ᱛᱟᱸᱦᱮ ᱫᱟᱲᱮᱭᱟᱜ-ᱟ ᱥᱮ, ᱟᱫᱚ ᱚᱱᱟ ᱦᱚᱛᱮᱡ ᱛᱮ ᱥᱤᱨᱡᱚᱱᱤᱭᱟᱹ ᱫᱚ ᱱᱚᱣᱟ ᱫᱷᱟᱹᱨᱛᱤ ᱯᱩᱨᱤ ᱥᱤᱨᱡᱟᱹᱣ ᱨᱮᱱᱟᱜ ᱮ ᱨᱤᱠᱟᱹ ᱠᱮᱫᱟ ᱟᱫᱚ ᱛᱟᱦᱚᱞᱮ ᱫᱷᱟᱹᱨᱛᱤ ᱯᱩᱨᱤ ᱥᱤᱨᱡᱚᱱ ᱡᱚᱠᱷᱚᱱᱮ ᱨᱤᱠᱟᱹ ᱠᱮᱫᱟ ᱟᱫᱚ ᱩᱱ ᱥᱚ ᱩᱱ ᱥᱩᱢᱟᱹᱭ ᱫᱚ ᱩᱱᱤ ᱫᱚ ᱚᱱᱠᱟᱱ ᱟᱭᱢᱟ ᱾ ᱞᱮᱸᱰᱮᱫ ᱨᱟᱡᱽ, ᱤᱪᱟᱹᱜ ᱨᱟᱡᱽ, ᱠᱟᱴᱠᱚᱢ ᱨᱟᱡᱽ, ᱢᱟᱜᱟᱲ ᱨᱟᱡᱽ ᱟᱨ ᱦᱚᱸ ᱟᱭᱢᱟ, ᱠᱚ ᱛᱟᱦᱮᱸ ᱠᱟᱱᱟ ᱦᱟᱹᱜ ᱡᱚᱛᱚ ᱦᱚᱲᱟᱜ ᱧᱩᱛᱩᱢ ᱫᱚ ᱵᱟᱹᱞᱤᱧ ᱞᱟᱹᱭᱮᱜ-ᱟ᱾
ᱦᱳᱭ ᱦᱳᱭ,
ᱚᱝᱠᱟ ᱟᱫᱚ ᱡᱚᱛᱚ ᱦᱚᱲ ᱢᱤᱫ ᱢᱤᱫ ᱛᱮ ᱦᱚᱦᱚᱣᱟᱫ ᱠᱚᱣᱟ᱾ ᱟᱫᱚ ᱢᱩᱪᱟᱹᱫ ᱨᱮ ᱦᱟᱸᱜ ᱡᱷᱚᱛᱚ ᱠᱷᱚᱱ ᱚᱱᱠᱟᱜᱮ ᱞᱮᱸᱰᱮᱫ ᱨᱟᱡᱽ ᱮ ᱦᱚᱦᱚᱫᱮᱭᱟ᱾ ᱞᱮᱸᱰᱮᱫ ᱨᱟᱡᱮ ᱦᱚᱦᱚᱫᱮ ᱠᱷᱟᱱ ᱫᱚ ᱦᱟᱸᱜ ᱩᱱᱤ ᱫᱚ ᱟᱸ ᱢᱤᱫ ᱢᱚᱪᱟ ᱛᱮ ᱱᱚᱛᱮ ᱠᱷᱚᱱᱮ ᱜᱮᱨᱮ-ᱟ ᱟᱨ ᱱᱚᱣᱟ ᱛᱟᱭᱚᱢ ᱫᱷᱟᱨᱮᱛᱮ ᱱᱚᱛᱮ ᱫᱚ ᱦᱟᱥᱟ ᱫᱚᱭ ᱤᱜ ᱚᱰᱚᱠ ᱮᱫᱟ ᱦᱟᱸᱜ᱾ ᱟᱫᱚ ᱚᱱᱠᱟ ᱚᱱᱠᱟ ᱛᱮ ᱮᱸ ᱦᱟᱥᱟ ᱫᱚ ᱡᱟᱹᱥᱛᱤ ᱧᱚᱜᱼᱮ ᱤᱜ ᱚᱰᱚᱠ ᱠᱮᱫ ᱠᱷᱟᱱ ᱫᱚ ᱦᱟᱸᱜ, ᱮᱸ ᱫᱟᱜᱽ ᱞᱟᱛᱟᱨ ᱠᱷᱚᱱᱟᱜ ᱟᱫᱚ ᱚᱱᱠᱟᱛᱮ ᱱᱚᱣᱟ ᱫᱷᱟᱹᱨᱛᱤ ᱯᱩᱨᱤ ᱫᱚ ᱵᱮᱱᱟᱣᱮᱱᱟ᱾ ᱜᱟᱰᱟᱼᱢᱩᱸᱰᱩ ᱛᱮᱭᱟᱨᱮᱱᱟ᱾ ᱛᱟᱼ ᱛᱟᱨᱯᱚᱨᱮ ᱜᱟᱵᱟ ᱢᱩᱸᱰᱩ ᱠᱚ ᱵᱤᱨ-ᱵᱩᱨᱩ ᱛᱮᱭᱟᱨᱮᱱ ᱠᱷᱟᱱ ᱫᱚ ᱟᱫᱚ ᱤᱱᱟᱹ ᱛᱟᱭᱚᱢ ᱫᱚ ᱦᱟᱸᱜ ᱩᱱᱠᱤᱱ ᱦᱚᱸ ᱵᱟᱹᱭ ᱵᱟᱹᱭᱛᱮ ᱦᱟᱱᱠᱤᱱ ᱮᱸ ᱢᱟᱹᱱᱢᱤ ᱦᱚᱯᱚᱱ ᱦᱚᱸ ᱠᱤᱱ ᱦᱟᱨᱟᱼᱵᱩᱨᱩᱭ ᱱᱟ ᱦᱟᱸᱜ᱾ ᱛᱚ ᱦᱟᱨᱟ ᱵᱩᱨᱩᱭᱮᱱ ᱠᱷᱟᱱ ᱫᱚ ᱦᱟᱸᱜ ᱟᱫᱚ ᱫᱷᱟᱹᱨᱛᱤ ᱨᱮᱢᱟ ᱦᱟᱸᱜ ᱟᱫᱚ ᱢᱟᱹᱱᱢᱤ ᱠᱚ ᱢᱟ ᱵᱟᱹᱱᱩᱜ ᱠᱚ᱾ ᱛᱟᱦᱚᱞᱮ ᱥᱤᱨᱤᱡᱚᱱᱤᱭᱟᱹ ᱫᱚ ᱦᱟᱸᱜ ᱩᱱᱠᱤᱱ ᱫᱚ ᱦᱮᱸ ᱟᱹᱠᱤᱱ ᱜᱮ ᱦᱟᱸᱜ ᱡᱩᱨᱤ-ᱯᱟᱹᱨᱤ ᱵᱟᱯᱞᱟ ᱥᱟᱹᱨᱤ ᱠᱟᱫ ᱠᱤᱱᱟᱹ ᱟᱨ ᱪᱮᱫ᱾
ᱦᱳᱭ ᱦᱳᱭ ᱦᱳᱭ,
ᱟᱫᱚ ᱡᱚᱠᱷᱚᱱ ᱵᱟᱯᱞᱟ ᱥᱟᱸᱨᱤ ᱠᱟᱜ ᱠᱤᱱᱟᱹᱧ ᱛᱟᱦᱚᱞᱮ ᱩᱱᱠᱤᱱ ᱨᱮᱱ ᱢᱟ ᱮᱸᱻ ᱵᱟᱯᱞᱟ ᱯᱚᱨᱮ ᱮᱭᱟᱭ ᱠᱚᱲᱟ ᱟᱨ ᱮᱭᱟᱭ ᱠᱩᱲᱤ ᱠᱚ ᱦᱩᱭᱱᱟ᱾
ᱦᱳᱭ ᱜᱚᱝᱠᱮ ᱟᱹᱞᱤᱧ ᱮᱭᱟᱭ ᱠᱚᱲᱟ ᱮᱭᱟᱭ ᱠᱩᱲᱤ, ᱱᱚᱣᱟ ᱦᱚᱸ ᱛᱚ ᱵᱤᱱ ᱞᱟᱹᱭ ᱠᱮᱫᱟ,
ᱦᱳᱭ ᱦᱳᱭ,
ᱟᱫᱚ, ᱟᱹᱞᱤᱧ ᱦᱚᱸᱞᱤᱧ ᱟᱸᱡᱚᱢ ᱵᱟᱲᱟ ᱟᱠᱟᱫᱟ ᱡᱮ ᱮᱭᱟᱭ ᱠᱚᱲᱟ ᱮᱭᱟᱭ ᱠᱩᱲᱤ ᱟᱹᱞᱤᱧ ᱦᱚᱸᱞᱤᱧ ᱟᱸᱡᱚᱢ ᱟᱠᱟᱫᱟ᱾ ᱟ ᱟᱫᱚ ᱟᱨᱚ ᱦᱟᱹᱴᱤᱧᱟᱠᱟᱜ ᱠᱚᱣᱟᱭ ᱞᱟᱹᱭ ᱠᱚ ᱯᱟᱹᱨᱤᱥ ᱦᱟᱹᱴᱤᱧᱟᱠᱟᱜ ᱠᱚᱣᱟᱭ ᱛᱚ, ᱜᱮᱞᱵᱟᱨ ᱜᱚᱴᱟᱝ ᱫᱚ ᱪᱤᱠᱟᱹᱛᱮ ᱦᱩᱭ ᱱᱟ᱾ ᱜᱮᱞ ᱯᱩᱱ ᱜᱚᱴᱟᱝ ᱦᱩᱭ ᱨᱮᱱᱟᱜ ᱠᱟᱛᱷᱟ ᱛᱟᱦᱮᱸ ᱠᱟᱱᱟ ᱛᱚ ᱛᱟᱦᱞᱮ᱾
ᱦᱳᱭ ᱦᱳᱭ ᱟᱫᱚ ᱦᱟᱸᱜ ᱚᱱᱟ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱱᱤᱛᱚᱜ ᱫᱚ ᱟᱫᱚ ᱦᱟᱸᱜ, ᱤᱧ ᱟᱸᱡᱚᱢ ᱠᱟᱫᱟ ᱡᱮ ᱮᱸ ᱥᱟᱥᱟᱝ ᱵᱮᱰᱟ ᱨᱮᱦᱟᱸᱜ ᱵᱚᱱ ᱡᱟᱹᱛ ᱯᱟᱹᱨᱤᱥ ᱟᱠᱟᱱᱟ ᱟᱨ ᱠᱷᱚᱡᱽ ᱠᱟᱢᱟᱱ ᱨᱮᱫᱚ ᱦᱟᱸᱜ ᱵᱚᱱ ᱦᱟᱨᱟ ᱵᱩᱨᱩ ᱠᱟᱱᱟ ᱟᱨ ᱪᱮᱫ᱾ ᱚᱝᱠᱟ ᱞᱮᱠᱟᱜᱤᱧ ᱟᱸᱡᱚᱢ ᱠᱟᱫᱟ᱾ ᱟᱫᱚ ᱦᱟᱸᱜ ᱟᱫᱚ ᱚᱱᱠᱟ ᱞᱮᱠᱟᱛᱮ ᱡᱮᱢᱚᱱ ᱟᱵᱚ ᱯᱟᱹᱨᱤᱥ ᱫᱚ ᱟᱹᱰᱤ ᱨᱚᱠᱚᱢ ᱜᱮ ᱢᱮᱱᱟᱜ ᱟᱠᱟᱫ ᱛᱟᱵᱚᱱᱟ ᱢᱩᱨᱢᱩ ᱯᱟᱹᱨᱤᱥ ᱢᱮᱱᱟᱜ ᱟᱠᱟ- ᱫᱟ ᱢᱟᱹᱱᱰᱤ ᱯᱟᱹᱨᱤᱥ ᱢᱮᱱᱟᱜ ᱟᱠᱟᱫᱟ ᱵᱟᱥᱠᱮ ᱢᱮᱱᱟᱜ ᱟᱠᱟᱫᱟ ᱟᱸ ᱛᱟᱨᱯᱚᱨᱮ ᱵᱮᱥᱨᱟ ᱢᱮᱱᱟᱜ ᱟᱠᱟᱫᱟ, ᱴᱩᱰᱩ ᱢᱮᱱᱟᱜ ᱟᱠᱟᱫᱟ, ᱥᱚᱨᱮᱱ ᱢᱮᱱᱟᱜ ᱟᱠᱟᱫᱟ, ᱦᱮᱢᱵᱨᱚᱢ ᱢᱮᱱᱟᱜ ᱟᱠᱟᱫᱟ, ᱟᱨᱚ ᱟᱭᱢᱟ ᱜᱮ ᱢᱮᱱᱟᱜ ᱟᱠᱟᱫᱟ᱾
ᱜᱚᱝᱠᱮ ᱱᱤᱛᱚᱜ ᱫᱚ ᱧᱮᱞᱚᱜ ᱠᱟᱱᱟ ᱡᱮ, ᱮᱸ ᱪᱚᱸᱬᱮ, ᱯᱟᱹᱣᱨᱤᱭᱟᱹ, ᱰᱚᱸᱴᱠᱟ, ᱵᱟᱥᱠᱮ, ᱩᱝᱠᱩ ᱵᱮᱥᱨᱟ ᱩᱱᱠᱩ ᱠᱚ ᱟᱫᱽ ᱪᱟᱵᱟᱜ ᱠᱟᱱᱟ, ᱚᱱᱟ ᱤᱫᱤ ᱠᱟᱛᱮᱜ ᱪᱮᱜ ᱵᱤᱱ ᱞᱟᱹᱭᱟ? ᱱᱩᱠᱩ ᱯᱟᱹᱨᱤᱥ ᱠᱚ ᱱᱮᱛᱟᱨ ᱠᱚᱫᱚ ᱟᱹᱰᱤ ᱠᱚᱢ ᱜᱮᱠᱚ ᱧᱮᱞᱚᱜ ᱠᱟᱱᱟ ᱥᱮ ᱵᱟᱝᱠᱚ ᱧᱮᱞ ᱧᱟᱢᱚᱜ?
ᱵᱟᱝ ᱵᱟᱝ ᱟᱹᱞᱤᱧ ᱫᱚ ᱦᱟᱸᱜ ᱚᱱᱠᱟ ᱫᱚ ᱱᱤᱛᱚᱜ ᱦᱟᱸᱜ ᱱᱩᱠᱩ ᱡᱟᱦᱟᱸᱭ ᱪᱚᱸᱬᱮ ᱯᱟᱹᱨᱤᱥ ᱠᱚ ᱥᱮ,
ᱦᱳᱭ,
ᱟᱨ ᱪᱟᱹᱣᱨᱤᱭᱟᱸ ᱱᱩᱠᱩ ᱯᱟᱹᱣᱨᱤᱭᱟᱹ ᱯᱟᱹᱨᱤᱥ ᱠᱚᱫᱚ ᱦᱟᱸᱜ ᱵᱟᱹᱞᱤᱧ ᱧᱮᱞ ᱧᱟᱢ ᱠᱟᱜ ᱠᱚᱣᱟ ᱟᱨ ᱪᱮᱫ᱾
ᱦᱳᱭ ᱦᱳᱭ ᱦᱳᱭ,
ᱦᱳᱭ,
ᱟᱹᱞᱤᱧᱟᱜ ᱫᱤᱥᱚᱢ ᱥᱮᱫ ᱦᱚᱸ ᱵᱟᱹᱞᱤᱧ ᱧᱮᱞ ᱧᱟᱢ ᱟᱠᱟᱜ ᱠᱚᱣᱟ, ᱟᱨ ᱡᱟᱦᱟᱸᱭ ᱵᱟᱥᱠᱮ ᱟᱨ ᱵᱮᱥᱨᱟ, ᱩᱱᱠᱩ ᱦᱚᱸ ᱟᱹᱰᱤ ᱠᱚᱢ ᱜᱤᱧ ᱧᱮᱞ ᱟᱠᱟᱜ ᱠᱚᱣᱟ᱾ ᱡᱟᱦᱟᱸ ᱫᱚ ᱟᱞᱮ ᱫᱤᱥᱚᱢ ᱥᱮᱫ ᱨᱮ, ᱢᱟᱱᱮ ᱟᱹᱰᱤ ᱜᱮ ᱠᱚᱢ ᱧᱮᱞ ᱟᱠᱟᱜ ᱠᱚᱣᱟᱞᱮ᱾ ᱦᱩᱸ ᱟᱯᱮ ᱥᱮᱫ ᱫᱚ ᱵᱟᱥᱠᱮ ᱵᱮᱥᱨᱟ ᱠᱚᱫᱚ ᱥᱮ ᱢᱮᱱᱟᱜ ᱠᱚᱣᱟ ᱥᱮ ᱵᱟᱝ, ᱟᱵᱮᱱᱟᱜ ᱫᱤᱥᱚᱢ ᱥᱮᱫ ᱫᱚ?
ᱦᱳᱭ ᱟᱞᱮᱭᱟᱜ ᱫᱤᱥᱚᱢ ᱥᱮᱫ ᱫᱚ ᱵᱟᱥᱠᱮ ᱟᱨ ᱵᱮᱥᱨᱟ ᱠᱚᱫᱚ ᱦᱟᱸᱜ ᱢᱮᱱᱟᱜ ᱠᱚᱜᱮᱭᱟ, ᱟᱫᱚ ᱮᱱᱠᱷᱟᱱ ᱚᱱᱟ ᱵᱟᱥᱠᱮ ᱟᱨ ᱢᱤᱥᱨᱟ ᱡᱚᱠᱷᱚᱱ ᱵᱮᱱ ᱞᱟᱹᱭ ᱥᱚᱫᱚᱨ ᱠᱮᱫᱟ ᱟᱫᱚ ᱦᱟᱸᱜ ᱢᱤᱫᱴᱮᱱ ᱠᱟᱛᱷᱟ ᱞᱤᱧ ᱫᱤᱥᱟᱹ ᱠᱮᱫᱼᱟ, ᱱᱚᱼᱚᱱᱟ ᱵᱟᱥᱠᱮ ᱟᱨ ᱵᱮᱥᱨᱟ ᱢᱩᱫᱽᱨᱮ ᱱᱩᱠᱩ ᱦᱟᱸᱜ ᱢᱟᱱᱰᱤ ᱯᱟᱹᱨᱤᱥ ᱫᱚ ᱦᱟᱸᱜ, ᱢᱟᱱᱮ ᱵᱟᱯᱞᱟ ᱵᱤᱦᱟ ᱥᱮ ᱡᱩᱨᱤ ᱯᱟᱨᱤ ᱫᱚ ᱦᱟᱸᱜ ᱥᱟᱹᱜᱟᱹᱭ ᱛᱚᱯᱚᱞ ᱫᱚ ᱵᱟᱭ ᱜᱟᱱᱚᱜᱼᱟ, ᱟᱨ ᱪᱮᱫ ᱢᱟᱱᱮ ᱵᱟᱯᱞᱟ ᱵᱤᱦᱟ ᱫᱚ, ᱩᱱᱠᱩᱣᱟᱜ ᱫᱚ ᱦᱟᱸᱜ ᱵᱟᱭ ᱜᱟᱱᱚᱜᱼᱟ ᱟᱨᱠᱤ᱾
ᱦᱳᱭ, ᱦᱳᱭ᱾
ᱟᱫᱚ ᱚᱱᱟ ᱫᱚ ᱦᱟᱸᱜ ᱟᱹᱞᱤᱧ ᱫᱚ ᱦᱟᱸᱜ ᱵᱟᱹᱞᱤᱧ ᱞᱟᱹᱭ ᱫᱟᱲᱮᱜᱼᱟ, ᱪᱮᱫ ᱠᱷᱟᱹᱛᱤᱨ ᱛᱮ ᱵᱟᱭ ᱜᱟᱱᱚᱜᱼᱟ᱾ ᱟᱫᱚ ᱟᱹᱞᱤᱧ ᱡᱚᱛᱚᱴᱟ ᱞᱤᱧ ᱟᱸᱡᱚᱢ ᱠᱟᱫᱟ ᱦᱟᱸᱜ, ᱚᱱᱠᱟ ᱯᱟᱹᱦᱤᱞ